ᱦᱮᱞᱳ
ᱦᱳᱭ ᱡᱚᱦᱟᱨ ᱜᱮ
ᱦᱮᱞᱳ ᱦᱳᱭ ᱡᱚᱦᱟᱨ ᱜᱮ
ᱦᱳᱭ ᱢᱮᱱᱮᱫ ᱟᱞᱤᱧ ᱵᱟᱵᱮᱱ ᱟᱸᱡᱚᱢᱮᱫᱼᱟ ᱨᱚᱲ ᱦᱳᱭ ᱡᱚᱦᱟᱨ ᱡᱚᱦᱟᱨ
ᱟᱸᱡᱚᱢ ᱮᱜ ᱜᱮᱭᱟ ᱞᱤᱧ ᱦᱳᱭ ᱡᱚᱦᱟᱨ ᱜᱮ ᱡᱚᱦᱟᱨ ᱜᱮ ᱦᱳᱭ ᱟᱸᱡᱚᱢᱚᱜ ᱠᱟᱱᱟ ᱯᱩᱥᱴᱟᱹᱣ ᱥᱟᱺᱦᱤᱡ ᱜᱮ ᱱᱤᱛ ᱚᱜ ᱫᱚ ᱦᱳᱭ
ᱦᱳᱭ ᱟᱫᱚ ᱠᱟᱹᱴᱤᱡ ᱢᱟ ᱥᱟᱛᱟᱢ ᱚᱠᱟ ᱥᱟᱛᱟᱢ ᱤᱫᱤ ᱠᱟᱛᱮᱜ ᱞᱟᱝ ᱨᱚᱯᱚᱲᱟ ᱠᱟᱹᱴᱤᱡ ᱞᱟᱹᱭ ᱵᱤᱱ
ᱟᱪᱪᱷᱟ ᱱᱚᱣᱟ ᱡᱮ ᱱᱚᱼᱚᱭ ᱡᱮ ᱚᱞ ᱪᱤᱠᱤ ᱴᱷᱤᱠ ᱟᱪᱷᱮ ᱟᱨ ᱱᱚᱣᱟ ᱚᱞ ᱪᱤᱠᱤ ᱟᱵᱚ ᱚᱠᱟ ᱞᱮᱠᱟ ᱨᱮᱵᱚ ᱪᱟᱨᱪᱟᱣ ᱞᱮᱠᱷᱟᱱ ᱡᱮ ᱚᱞ ᱪᱤᱠᱤ ᱟᱨᱚ ᱢᱟᱱᱮ ᱡᱟᱦᱟᱸ ᱠᱚᱨᱮ ᱵᱟᱝ ᱯᱟᱥᱱᱟᱣ ᱟᱠᱟᱱ ᱛᱟᱵᱚᱱᱟ ᱥᱮ ᱡᱟᱦᱟᱸ ᱠᱚᱨᱮ ᱪᱟᱨᱪᱟᱣ ᱵᱟᱝ ᱦᱩᱭᱩᱜ ᱠᱟᱱᱟ ᱚᱱᱟ ᱠᱚᱨᱮ ᱦᱚᱸ ᱪᱟᱨᱪᱟᱜᱼᱟ ᱥᱮ ᱚᱞ ᱪᱤᱞᱤ ᱦᱚᱸ ᱟᱨᱦᱚᱸ ᱞᱟᱦᱟᱜ ᱞᱟᱦᱟ ᱤᱫᱤᱜ ᱛᱟᱵᱚᱱᱟ ᱥᱮ ᱚᱞ ᱪᱤᱠᱤ ᱱᱟᱜ ᱟᱨᱷᱚ ᱩᱛᱱᱟᱹᱣ ᱦᱩᱭᱩᱜᱼᱟ ᱥᱮ ᱵᱤᱥᱛᱟᱨ ᱦᱩᱭᱩᱜᱼᱟ ᱡᱚᱛᱚ ᱠᱚᱜᱮ ᱡᱚᱛᱚ ᱠᱚᱜᱮ ᱠᱚ ᱵᱟᱲᱟᱭ ᱧᱟᱢ ᱢᱟ ᱥᱮ ᱡᱚᱛᱚ ᱠᱚᱜᱮ ᱠᱚ ᱪᱮᱫ ᱫᱟᱲᱮᱭᱟᱜ ᱢᱟ ᱢᱟᱱᱮ ᱪᱮᱫ ᱞᱮᱠᱟ ᱵᱷᱟᱵ ᱛᱮ ᱱᱚᱣᱟ ᱟᱵᱚ ᱵᱚ ᱯᱟᱥᱱᱟᱣ ᱞᱮᱠᱷᱟᱱ ᱥᱮ ᱵᱚ ᱪᱮᱫ ᱤᱫᱤ ᱞᱮᱠᱷᱟᱱ ᱟᱨᱚ ᱵᱷᱟᱜᱮ ᱞᱮᱠᱟ ᱛᱮᱵᱚ ᱪᱟᱨᱪᱟᱣ ᱫᱟᱲᱮᱭᱟᱜᱼᱟ
ᱦᱳᱭ ᱦᱳᱭ
ᱦᱳᱭ ᱱᱚᱣᱟ ᱨᱮ
ᱟᱹᱰᱤ ᱱᱟᱯᱟᱭ ᱠᱟᱛᱷᱟ ᱵᱮᱱ ᱦᱳᱭ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱫᱚ ᱚᱞ ᱪᱤᱠᱤ ᱪᱤᱠᱤ ᱛᱚ ᱦᱟᱸᱜ ᱟᱵᱚᱣᱟᱜ ᱚᱠᱠᱷᱚᱨ ᱠᱟᱱᱟ ᱛᱚ ᱟᱨ ᱚᱱᱠᱟ ᱫᱚ ᱢᱮᱱ ᱞᱮᱠᱷᱟᱱ ᱥᱟᱱᱛᱟᱞᱤ ᱛᱮ ᱚᱱᱠᱟ ᱧᱮᱞᱮᱫᱼᱟ ᱞᱤᱧ ᱟᱹᱰᱤ ᱡᱟᱭᱜᱟ ᱨᱮᱜᱮ ᱟᱭᱢᱟ ᱴᱚᱴᱷᱟ ᱠᱚᱨᱮ ᱜᱮ ᱚᱱᱠᱟ ᱥᱟᱱᱛᱟᱞᱤ ᱛᱮ ᱚᱞ ᱯᱟᱲᱦᱟᱣ ᱵᱟᱝ ᱦᱩᱭᱩᱜ ᱠᱟᱱᱟ ᱟᱫᱚ ᱟᱭᱢᱟ ᱴᱚᱴᱷᱟ ᱚᱱᱠᱟ ᱦᱚᱸᱞᱤᱧ ᱧᱮᱞ ᱟᱠᱟᱫᱼᱟ ᱚᱱᱠᱟ ᱥᱟᱱᱛᱟᱞᱤ ᱛᱮ ᱚᱞᱚᱜ ᱠᱟᱱ ᱜᱮᱭᱟ ᱠᱚ ᱟᱨ ᱱᱚᱝᱠᱟ ᱦᱚᱸ ᱞᱤᱧ ᱧᱮᱞ ᱟᱠᱟᱜᱼᱟ ᱥᱟᱱᱛᱟᱞᱤ ᱛᱮ ᱯᱟᱲᱦᱟᱜ ᱠᱟᱱᱟ ᱠᱚ ᱢᱮᱱ ᱠᱷᱟᱱ ᱚᱞ ᱪᱤᱠᱤ ᱛᱮᱫᱚ ᱵᱟᱝ ᱠᱚ ᱚᱞ ᱮᱫᱟ ᱛᱚᱵᱮ ᱡᱟᱦᱟᱸᱭ ᱥᱟᱱᱛᱟᱞᱤ ᱛᱮ ᱯᱟᱲᱦᱟᱜ ᱠᱟᱱᱟᱭ ᱟᱫᱚ ᱡᱚᱛᱚ ᱠᱷᱚᱱ ᱢᱟᱲᱟᱝ ᱫᱚ ᱚᱱᱟ ᱜᱮᱞᱤᱧ ᱢᱮᱱᱟ ᱩᱱᱠᱩ ᱫᱚ ᱚᱞ ᱪᱤᱠᱤ ᱛᱮᱜᱮ ᱚᱞ ᱞᱟᱹᱠᱛᱤᱜ ᱠᱟᱱ ᱛᱟᱠᱚᱣᱟ
ᱦᱳᱭ ᱦᱳᱭ
ᱟᱨ ᱚᱱᱠᱟ ᱥᱟᱱᱟᱢ ᱴᱚᱴᱷᱟ ᱠᱚᱨᱮ ᱚᱱᱠᱟ ᱚᱞ ᱪᱤᱠᱤ ᱞᱟᱹᱜᱩ ᱞᱮᱱ ᱠᱷᱟᱱ ᱫᱚ ᱟᱨᱦᱚᱸ ᱱᱟᱯᱟᱭ ᱠᱚᱜ ᱜᱮᱭᱟ ᱟᱫᱚ ᱱᱚᱣᱟ ᱤᱫᱤ ᱠᱟᱛᱮ ᱟᱹᱵᱤᱱ ᱵᱟᱨ ᱠᱟᱛᱷᱟ ᱵᱮᱱ ᱨᱚᱲᱟᱜ ᱠᱮᱭᱟ ᱦᱩᱱᱟᱹᱝ
ᱦᱳᱭ ᱦᱳᱭ ᱦᱳᱭ ᱞᱟᱹᱭ ᱞᱮᱜᱮ ᱞᱤᱧ ᱛᱚᱵᱮ ᱱᱚᱜᱼᱚᱭ ᱡᱮ ᱡᱟᱦᱟᱸᱭ ᱟᱵᱚ ᱠᱚᱵᱚ ᱢᱟᱱᱮ ᱚᱞ ᱪᱤᱠᱤ ᱵᱚ ᱵᱟᱲᱟᱭᱟ ᱴᱷᱤᱠ ᱟᱪᱷᱮ ᱢᱟᱱᱮ ᱡᱟᱦᱟᱸᱭ ᱠᱚ ᱫᱷᱚᱨᱚ ᱚᱞ ᱪᱤᱠᱤ ᱠᱚ ᱵᱟᱲᱟᱭᱟ ᱴᱷᱤᱠ ᱜᱮᱭᱟ ᱛᱟᱨᱯᱚᱨ ᱡᱟᱦᱟᱸ ᱛᱟᱯᱚᱨ ᱟᱭᱢᱟ ᱱᱮᱛᱟᱨ ᱫᱚ ᱪᱮᱫ ᱜᱟᱶᱛᱟ ᱠᱚ ᱛᱩᱫ ᱟᱠᱟᱱᱟ ᱥᱮ ᱚᱱᱟ ᱠᱚᱨᱮᱱ ᱦᱚᱸ ᱟᱭᱢᱟ ᱦᱚᱲ ᱜᱮ ᱫᱷᱚᱨᱚ ᱞᱟᱹᱴᱩ ᱞᱟᱹᱴᱩ ᱦᱚᱲ ᱠᱚ ᱚᱞ ᱪᱤᱞᱤ ᱠᱚᱠᱚ ᱵᱟᱲᱟᱭ ᱜᱮᱭᱟ ᱴᱷᱤᱠ ᱜᱮᱭᱟ ᱟᱫᱚ ᱤᱧᱟᱹᱜ ᱢᱮᱱ ᱫᱚ ᱡᱮ ᱟᱵᱚ ᱡᱚᱛᱚ ᱡᱟᱭᱜᱟ ᱨᱮᱜᱮ ᱢᱤᱫ ᱴᱮᱱ ᱠᱟᱛᱮᱜ ᱤᱛᱩᱱ ᱟᱥᱲᱟ ᱫᱚ ᱢᱮᱱᱟᱜ ᱛᱟᱵᱚᱱ ᱜᱮᱭᱟ ᱴᱚᱞᱟ ᱠᱚᱨᱮ ᱫᱚ
ᱦᱳᱭ ᱦᱳᱭ, ᱦᱳᱭ ᱢᱮᱱᱟᱜ ᱜᱮᱭᱟ
ᱟᱫᱚ ᱚᱱᱟ ᱤᱛᱩᱱ ᱟᱥᱲᱟ ᱨᱮ ᱟᱵᱚ ᱡᱩᱫᱤ ᱱᱤᱭᱟᱹ ᱵᱚᱱ ᱠᱚᱨᱟᱣ ᱞᱮᱠᱷᱟᱱ ᱡᱮ ᱢᱟᱱᱮ ᱵᱟᱨ ᱯᱮ ᱦᱚᱲ ᱟᱛᱮ ᱴᱷᱤᱠ ᱜᱮᱭᱟ ᱡᱟᱦᱟᱸᱭ ᱠᱚᱵᱚᱱ ᱡᱟᱦᱟᱸᱭ ᱠᱚᱠᱚ ᱵᱟᱲᱟᱭᱟ ᱟᱨᱠᱤ ᱚᱞ ᱪᱤᱠᱤ ᱛᱮ ᱚᱞ ᱥᱮ ᱯᱟᱲᱦᱟᱣ ᱴᱷᱤᱠ ᱜᱮᱭᱟ ᱛᱚ ᱩᱱᱠᱩ ᱠᱚ ᱟᱛᱮ ᱚᱱᱟ ᱚᱱᱟ ᱟᱹᱛᱩ ᱠᱚᱨᱮ ᱚᱱᱟ ᱚᱱᱟ ᱟᱹᱛᱩ ᱠᱚᱨᱮ ᱠᱚ ᱪᱟᱞᱟᱣ ᱞᱮᱱ ᱠᱷᱟᱱ ᱪᱟᱞᱟᱣᱮᱱ ᱛᱮ ᱚᱱᱟ ᱚᱞ ᱪᱤᱠᱤ ᱚᱞ ᱪᱤᱠᱤ ᱠᱚ ᱥᱮᱪᱮᱫ ᱟᱠᱚᱣᱟ ᱢᱟᱱᱮ ᱚᱞ ᱪᱤᱠᱤ ᱠᱚ ᱪᱮᱫ ᱟᱠᱚᱣᱟ ᱢᱟᱱᱮ ᱦᱟᱯᱛᱟ ᱨᱮ ᱫᱤᱱᱟᱹᱢ ᱡᱩᱫᱤ ᱵᱟᱝ ᱠᱚ ᱥᱮᱱ ᱫᱟᱲᱮᱭᱟᱜᱼᱟ ᱛᱟᱦᱚᱞᱮ ᱦᱚᱸ ᱜᱟᱱᱚᱜ ᱜᱮᱭᱟ ᱢᱟᱱᱮ ᱦᱟᱯᱛᱟ ᱨᱮ ᱡᱮᱱᱚ ᱵᱟᱨ ᱯᱮ ᱫᱤᱱ ᱚᱱᱠᱟ ᱚᱱᱠᱟ ᱠᱚ ᱪᱟᱞᱟᱣᱢᱟ ᱚᱱᱠᱟ ᱪᱟᱞᱟᱣᱛᱮ ᱚᱱᱠᱟ ᱚᱞᱪᱤᱠᱤ ᱠᱚ ᱥᱮᱬᱟ ᱟᱠᱚᱢᱟ ᱡᱮᱢᱚᱱ ᱫᱷᱚᱨᱚ ᱱᱮᱛᱟᱨ ᱫᱚ ᱚᱱᱮ ᱪᱮᱫ ᱠᱚ ᱞᱟᱹᱭᱟ ᱚᱱᱮ ᱴᱤᱭᱩᱥᱚᱱ ᱠᱚ ᱯᱟᱲᱦᱟᱜ ᱠᱟᱱ ᱜᱮᱭᱟ ᱥᱮ ᱟᱭᱢᱟ ᱜᱮ
ᱦᱳᱭ ᱦᱳᱭ
ᱚᱱᱮ ᱴᱤᱩᱥᱚᱱ ᱠᱚ ᱯᱟᱲᱦᱟᱜ ᱠᱟᱱᱟ ᱟᱫᱚ ᱴᱤᱩᱥᱚᱱ ᱢᱟᱱᱮ ᱪᱮᱫᱠᱟ ᱠᱚ ᱯᱟᱲᱦᱟᱜ ᱠᱟᱱᱟ ᱚᱱᱮ ᱚᱱᱠᱟ ᱞᱮᱠᱟ ᱜᱤᱧ ᱞᱟᱹᱭᱫᱟ ᱞᱟᱹᱭᱪᱚᱭᱮᱫᱟ ᱟᱨᱠᱤ ᱚᱱᱮ ᱚᱱᱠᱟ ᱡᱩᱫᱤ ᱟᱵᱚ ᱵᱚ ᱯᱟᱲᱦᱟᱣ ᱠᱚᱣᱟ ᱴᱷᱤᱠ ᱟᱪᱷᱮ ᱛᱟᱦᱚᱞᱮ ᱠᱷᱟᱱ ᱫᱚ ᱛᱟᱦᱚᱞᱮ ᱠᱷᱟᱱ ᱱᱚᱣᱟ ᱩᱛᱱᱟᱹᱣᱚᱜᱼᱟ ᱛᱟᱨᱯᱚᱨᱮ ᱡᱟᱦᱟᱸ ᱡᱟᱦᱟᱸ ᱴᱚᱴᱷᱟ ᱠᱚᱨᱮ ᱚᱱᱟ ᱤᱛᱩᱱ ᱟᱥᱲᱟ ᱠᱚ ᱵᱟᱹᱱᱩᱜᱼᱟ ᱟᱭᱢᱟ ᱴᱚᱴᱷᱟ ᱠᱚᱨᱮᱜ ᱜᱮ ᱤᱛᱩᱱ ᱟᱥᱲᱟ ᱢᱟ ᱢᱮᱱᱟᱜ ᱜᱮ
ᱦᱮᱸ ᱦᱮᱸ
ᱥᱟᱱᱛᱟᱞᱤ ᱢᱤᱰᱤᱭᱟᱢ ᱱᱚᱝᱠᱟ ᱢᱮᱱᱟᱜ ᱜᱮᱭᱟ ᱥᱮ ᱟᱫᱚ ᱡᱟᱦᱟᱸ ᱡᱟᱦᱟᱸ ᱴᱚᱴᱷᱟ ᱠᱚᱨᱮ ᱵᱟᱹᱱᱩᱜᱼᱟ ᱚᱱᱟ ᱚᱱᱟ ᱴᱚᱴᱷᱟ ᱠᱚᱨᱮ ᱦᱚᱸ ᱡᱮᱱᱚ ᱡᱚᱫᱤ ᱢᱟᱱᱮ ᱚᱞ ᱤᱛᱩᱱ ᱟᱥᱲᱟ ᱠᱚ ᱦᱩᱭᱩᱜᱼᱟ ᱥᱟᱱᱛᱟᱞᱤ ᱢᱤᱰᱤᱭᱟᱢ ᱛᱮ ᱛᱟᱦᱚᱞᱮ ᱠᱷᱟᱱ ᱦᱚᱸ ᱵᱷᱟᱜᱤᱜᱼᱟ ᱟᱫᱚ ᱠᱷᱟᱹᱞᱤ ᱥᱩ ᱤᱛᱩᱱ ᱟᱥᱲᱟ ᱦᱩᱭᱞᱱᱠᱷᱟᱱ ᱜᱮ ᱵᱟᱝ ᱦᱩᱭᱩᱜ ᱟᱥᱮ ᱚᱱᱮᱧ ᱢᱮᱱᱠᱮᱫ ᱞᱮᱠᱟ ᱯᱩᱭᱞᱩ ᱛᱮᱫᱚ ᱡᱚᱛᱚ ᱦᱚᱲ ᱚᱱᱟ ᱚᱞᱪᱤᱠᱤ ᱠᱚ ᱥᱮᱬᱟᱭᱟ ᱛᱚᱵᱮ ᱛᱚᱵᱮ ᱥᱮ ᱩᱱᱠᱩ ᱫᱚ ᱚᱱᱟ ᱢᱤᱰᱤᱭᱟᱢ ᱥᱮ ᱚᱱᱟ ᱥᱟᱱᱛᱟᱞᱤ ᱢᱤᱰᱤᱭᱟᱢ ᱚᱱᱟ ᱤᱥᱠᱩᱞ ᱠᱚᱨᱮ ᱠᱚ ᱵᱷᱩᱨᱛᱤᱜᱼᱟ ᱦᱳᱭᱥᱮ ᱟᱨ ᱡᱩᱫᱤ ᱵᱟᱝᱠᱚ ᱵᱷᱚᱨᱛᱤᱜ ᱢᱟᱱᱮ ᱵᱟᱝᱠᱚ ᱪᱮᱫ ᱞᱮᱠᱷᱟᱱ ᱯᱩᱭᱞᱩ ᱨᱮ ᱛᱚᱵᱮ ᱠᱷᱟᱱ ᱫᱚ ᱩᱱᱠᱩ ᱫᱚ ᱵᱷᱚᱛᱤ ᱵᱷᱩᱨᱛᱤ ᱠᱟᱛᱮᱫ ᱦᱚᱸ ᱪᱮᱫ ᱠᱚ ᱪᱤᱠᱟᱹᱭᱟ ᱟᱨ ᱵᱟᱝᱠᱚ ᱥᱮᱪᱮᱫ ᱫᱟᱲᱮᱭᱟᱜᱼᱟ ᱟᱨ ᱴᱷᱤᱠ ᱜᱮᱭᱟ ᱢᱟᱱᱮ ᱤᱛᱩᱱ ᱟᱥᱲᱟ ᱠᱚᱨᱮ ᱦᱚᱸ ᱡᱩᱫᱤ ᱠᱚ ᱪᱮᱫ ᱟᱠᱚᱣᱟ ᱮᱠᱫᱚᱢ ᱛᱤᱨᱮ ᱥᱟᱵ ᱠᱟᱛᱮᱜ ᱪᱮᱫ ᱞᱮᱠᱟ ᱠᱚ ᱪᱮᱫ ᱟᱠᱚ ᱜᱮᱭᱟ ᱥᱮ ᱠᱟᱹᱴᱤᱡ ᱵᱮᱞᱟ ᱨᱮ ᱚᱱᱠᱟ ᱠᱚ ᱪᱮᱫ ᱠᱚ ᱠᱷᱟᱱ ᱜᱮ ᱦᱩᱭᱩᱜᱼᱟ ᱛᱟᱨᱯᱚᱨᱮ ᱦᱚᱪᱪᱷᱮ ᱡᱟᱦᱟᱸᱭ ᱚᱲᱟᱜ ᱠᱚᱨᱮᱱ ᱦᱚᱲ ᱵᱟᱲᱟᱭᱟᱠᱚ ᱩᱱᱠᱩ ᱦᱚᱸ ᱚᱲᱟᱜ ᱠᱚᱨᱮᱱ ᱟᱠᱚᱨᱮᱱ ᱜᱤᱫᱽᱨᱟᱹ ᱥᱮ ᱟᱠᱚ ᱴᱚᱞᱟ ᱟᱥᱮ ᱯᱟᱥᱮ ᱨᱮᱱ ᱩᱱᱠᱩ ᱜᱤᱫᱽᱨᱟᱹ ᱦᱚᱸᱠᱚ ᱪᱮᱫ ᱟᱠᱚᱢᱟ ᱛᱚᱵᱮ ᱠᱷᱟᱱ ᱜᱮ ᱱᱚᱣᱟ ᱫᱚ ᱞᱟᱦᱟ ᱤᱫᱤᱜ ᱛᱟᱵᱚᱱᱟ ᱱᱚᱝᱠᱟ ᱤᱧᱟᱹᱜ
ᱪᱮᱫ ᱢᱟᱱᱮ ᱪᱤᱱᱛᱟᱹ ᱟᱨᱠᱤ
ᱦᱳᱭ ᱦᱳᱭ ᱟᱹᱰᱤ ᱡᱚᱛᱷᱟᱛ ᱠᱟᱛᱷᱟ ᱨᱚᱲ ᱦᱚᱪᱚ ᱠᱟᱜ ᱟᱢ ᱟᱨ ᱪᱮᱫ ᱟᱫᱚ ᱛᱟᱦᱚᱞᱮ ᱞᱟᱹᱭ ᱞᱮᱠᱷᱟᱱ ᱟᱯᱮᱭᱟᱜ ᱴᱚᱴᱷᱟ ᱠᱚᱨᱮ ᱫᱚ ᱪᱮᱫ ᱞᱮᱠᱟ ᱢᱟᱱᱮ ᱚᱱᱠᱟ ᱥᱟᱱᱛᱟᱞᱤ ᱛᱮ ᱚᱞ ᱯᱟᱲᱦᱟᱣ ᱠᱚ ᱦᱟᱸᱜ ᱪᱮᱫ ᱞᱮᱠᱟ ᱢᱮᱱᱟᱜᱼᱟ ᱟᱪᱮ ᱵᱟᱝᱜᱮ
ᱱᱚᱣᱟ ᱟᱞᱮ ᱴᱚᱴᱷᱟ ᱠᱚᱨᱮ ᱫᱚ ᱵᱟᱹᱱᱩᱜᱼᱟ ᱚᱞᱪᱤᱠᱤᱛᱮ ᱠᱚᱱᱚ ᱤᱥᱠᱩᱞ ᱠᱚᱦᱚᱸ ᱵᱟᱹᱱᱩᱜᱼᱟ ᱛᱟᱨᱯᱚᱨᱮ ᱚᱞᱪᱤᱠᱤ ᱵᱟ ᱵᱟᱰᱟᱭᱟᱱ ᱦᱚᱲ ᱦᱚᱸ ᱟᱹᱰᱤ ᱠᱚ ᱠᱚᱢ ᱜᱮᱭᱟ ᱛᱚᱵᱮ ᱠᱚ ᱢᱟᱱᱮ ᱡᱟᱹᱥᱛᱤ ᱦᱚᱲ ᱫᱚ ᱵᱟᱹᱱᱩᱜ ᱠᱚᱣᱟ
ᱟᱪᱪᱷᱟ ᱚᱱᱠᱟ ᱫᱚ ᱦᱟᱸᱜ ᱦᱮᱸ ᱞᱟᱹᱭ ᱵᱤᱱ
ᱦᱮᱸ ᱟᱯᱮᱥᱮᱫ ᱫᱚ ᱪᱮᱫ ᱞᱮᱠᱟ ᱢᱟᱱᱮ ᱚᱞᱪᱤᱠᱤ ᱫᱚ ᱟᱸ ᱵᱷᱟᱹᱜᱤ ᱜᱮ ᱢᱟᱱᱮ ᱵᱟᱲ
ᱦᱳᱭ ᱞᱟᱹᱭ ᱵᱮ
ᱱᱤᱛᱚᱜ ᱟᱸᱡᱚᱢᱚᱜ ᱠᱟᱱᱟ ᱥᱮ
ᱦᱳᱭᱛᱚ ᱟᱫᱚ ᱢᱮᱱᱮᱜ ᱟᱹᱧ ᱟᱞᱮᱭᱟᱜ ᱴᱚᱴᱷᱟ ᱠᱚᱨᱮ ᱫᱚ ᱦᱟᱸᱜ ᱟᱢ
ᱱᱤᱛᱚᱜ ᱞᱟᱹᱭ ᱵᱮᱱ